ᱦᱮᱞᱳ,
ᱦᱮᱸ ᱡᱚᱦᱟᱨ ᱜᱮ ᱜᱚᱢᱠᱮ,
ᱦᱮᱸ ᱡᱚᱦᱟᱨ ᱜᱮ,
ᱦᱮᱸ ᱟᱹᱞᱤᱧᱟᱜ ᱨᱚᱲ ᱯᱚᱥᱴᱚ ᱵᱤᱱ ᱟᱸᱡᱚᱢ ᱧᱟᱢᱮᱫᱼᱟ ᱥᱮ?
ᱦᱮᱸ ᱯᱳᱥᱴᱚ ᱜᱤᱞᱤᱧ ᱟᱸᱡᱚᱢ ᱧᱟᱢᱫᱟ,
ᱟᱪᱪᱷᱟ ᱟᱪᱷᱟ ᱟᱪᱪᱷᱟ, ᱦᱮᱸ ᱞᱟᱹᱭ ᱫᱟᱞᱤᱧ ᱱᱤᱭᱟᱹ ᱵᱮᱲᱟ ᱫᱚ ᱱᱟᱯᱟᱭ ᱵᱮᱲᱟ ᱜᱮ ᱥᱮ,
ᱦᱮᱸ ᱜᱚᱢᱠᱮ ᱱᱟᱯᱟᱭ ᱵᱟᱲᱟ ᱜᱮ ᱱᱚᱝᱠᱟ ᱚᱲᱟᱜ ᱠᱚᱨᱮ, ᱱᱟᱯᱟᱭ ᱵᱟᱲᱟ ᱜᱮ ᱢᱚᱴᱟ ᱢᱩᱴᱤ ᱪᱟᱸᱫᱳ ᱵᱚᱸᱜᱟ ᱟᱥᱤᱥ ᱛᱮ,
ᱟᱪᱪᱷᱟ ᱟᱪᱪᱷᱟ ᱟᱪᱪᱷᱟ,
ᱦᱮᱸ ᱜᱚᱢᱠᱮ ᱟᱹᱵᱤᱱ ᱫᱚ ᱪᱮᱫ ᱞᱮᱠᱟ ᱢᱮᱱᱟᱜ ᱵᱤᱱᱟ ᱟᱨ ᱚᱲᱟᱜ
ᱦᱮᱸ ᱟᱹᱞᱤᱧ ᱦᱚᱸ ᱱᱤᱭᱟᱹ ᱵᱮᱲᱟ ᱫᱚ ᱦᱟᱸᱜ ᱱᱟᱯᱟᱭ, ᱱᱟᱯᱟᱭ ᱵᱟᱲᱟ ᱜᱮ ᱥᱟᱶᱛᱮ ᱚᱲᱟᱜ ᱦᱚᱲ ᱦᱚᱸ ᱵᱮᱥ ᱵᱟᱲᱟᱜ ᱜᱮ, ᱦᱮᱸ
ᱦᱩᱸ,
ᱦᱮᱸ, ᱛᱟᱦᱚᱞᱮ ᱪᱮᱫ ᱠᱚᱢ ᱠᱟᱹᱢᱤ ᱵᱟᱲᱟᱭᱮᱼᱟ,
ᱚᱱᱠᱟ ᱠᱟᱹᱢᱤ ᱵᱟᱲᱟ ᱦᱚᱸᱜᱼᱚᱭ ᱱᱤᱛᱚᱝ ᱦᱟᱸᱜ ᱫᱟᱠᱟ ᱠᱚᱜᱮ ᱡᱚᱢ ᱵᱟᱲᱟ ᱦᱩᱭᱮᱱ ᱛᱮ ᱦᱚᱸᱜᱼᱚᱭ, ᱡᱤᱨᱟᱹᱣ ᱵᱟᱲᱟ ᱦᱳᱭ ᱠᱟᱱᱟ ᱾
ᱟᱪᱪᱷᱟ, ᱦᱮᱸ
ᱦᱩᱸ ᱱᱮᱛᱟᱨ ᱢᱟ ᱦᱟᱸᱜ ᱱᱚᱣᱟ ᱪᱟᱥ ᱥᱤᱡᱤᱱ ᱠᱟᱱ ᱛᱟᱵᱚᱱᱟ, ᱟᱫᱚ ᱥᱮᱛᱟᱜ ᱨᱮ ᱦᱟᱸᱜ ᱵᱮᱨᱮᱫ ᱠᱟᱛᱮ ᱱᱟᱦᱟᱜ ᱫᱟᱜ ᱩᱸ ᱦᱩᱸ ᱰᱟᱝᱜᱽᱨᱟ ᱜᱟᱹᱭ ᱠᱚ ᱩᱰᱩᱠ ᱵᱟᱲᱟ ᱠᱟᱛᱮ ᱦᱟᱸᱜ, ᱫᱟᱹᱛ ᱫᱟᱹᱛᱟᱹᱱᱤ ᱠᱚ ᱦᱩᱭ ᱟᱛᱮᱫ, ᱫᱟᱜ ᱢᱟᱹᱲᱤ ᱠᱚ ᱡᱚᱢ ᱵᱟᱲᱟ ᱠᱟᱛᱮ ᱱᱟᱦᱟᱜ ᱚᱱᱟ ᱵᱟᱹᱫᱽ ᱥᱮᱱ ᱜᱮ ᱪᱟᱞᱟᱣ ᱵᱟᱲᱟ ᱦᱩᱭᱩᱜ ᱠᱟᱱᱟ ᱱᱮᱛᱟᱨ ᱫᱚ,
ᱟᱪᱪᱷᱟ ᱦᱮᱸ, ᱟᱫᱚ ᱱᱮᱛᱟᱨ ᱫᱚ ᱦᱟᱸᱜ ᱤᱱᱟᱹᱜ ᱫᱤᱱ ᱜᱮ ᱠᱟᱱ ᱛᱟᱵᱚᱱᱟ ᱪᱟᱥᱵᱟᱥ ᱫᱤᱱ ᱜᱮ ᱠᱟᱱᱟ, ᱥᱮᱛᱟᱜ ᱨᱮ ᱵᱮᱨᱮᱫ ᱠᱟᱛᱮᱫ ᱟᱫᱚ ᱟᱫᱚ ᱚᱱᱛᱮ ᱜᱮ ᱪᱟᱞᱟᱜ ᱫᱚ ᱫᱚ ᱫᱚ ᱟᱫᱚ ᱚᱱᱛᱮ ᱜᱮ ᱪᱟᱞᱟᱣ ᱞᱟᱜᱟᱜ ᱱᱤᱡᱮᱨᱟᱜ ᱠᱟᱹᱢᱤ ᱫᱚ ᱱᱤᱡᱮ ᱛᱮᱜᱮ ᱠᱚᱨᱟᱣ ᱞᱟᱜᱟᱣ ᱵᱚᱱᱟ, ᱥᱮ ᱪᱮᱫ ᱵᱤᱱ ᱞᱟᱹᱭᱟ ᱾
ᱟᱫᱚ ᱜᱚᱝᱠᱮ ᱟᱯᱮ ᱟᱱᱛᱮ ᱫᱚ ᱪᱟᱥ ᱠᱟᱹᱢᱤ ᱫᱚ ᱛᱤᱱᱟᱹᱜ ᱥᱟᱹᱜᱤᱧ ᱜᱮᱭᱟ ᱯᱮ?
ᱮᱸ ᱦᱮᱸ ᱪᱟᱥ ᱠᱟᱹᱢᱤ ᱫᱚ ᱦᱟᱸᱜ ᱦᱩᱭᱩᱜ ᱠᱟᱱ ᱜᱮᱭᱟ ᱠᱚᱢ ᱠᱚᱢ, ᱟᱨ ᱱᱚ ᱱᱚᱛᱮ ᱫᱚ ᱦᱟᱸᱜ ᱩᱱᱟᱹᱜ ᱫᱚ ᱵᱟᱭ ᱫᱟᱜ ᱟᱠᱟᱫ ᱵᱚᱱᱟ ᱥᱮ ᱱᱚᱛᱮ ᱫᱚ ᱞᱟᱦᱟ ᱧᱚᱜ ᱮ ᱫᱟᱜ ᱠᱮᱫᱟᱭ ᱚᱱᱟ ᱫᱚ ᱵᱟᱹᱭᱦᱟᱹᱲ ᱴᱩᱠᱩ ᱦᱩᱭ ᱟᱠᱟᱱᱟ ᱟᱨ ᱱᱚᱛᱮ ᱫᱚ ᱢᱟᱨᱟᱝ ᱧᱚᱜ ᱫᱟᱜ ᱫᱚᱨᱠᱟᱨ ᱮᱸᱰᱮᱠᱷᱟᱱ ᱜᱷᱩᱴᱩ ᱛᱮᱫ ᱦᱚᱸ ᱦᱩᱭᱩᱜ-ᱟ ᱾
ᱟᱪᱪᱷᱟ ᱟᱪᱪᱷᱟ ᱾ ᱟᱞᱮ ᱱᱚᱛᱮ ᱦᱚᱸ ᱜᱚᱝᱠᱮ ᱟᱯᱮ ᱞᱮᱠᱟ ᱜᱮ ᱱᱚᱶᱟ ᱥᱮᱨᱢᱟ ᱫᱟᱜ ᱡᱟᱹᱲᱤ ᱵᱷᱚᱨᱥᱟ ᱛᱮᱜᱮ ᱦᱟᱸᱜ ᱪᱟᱥᱵᱟᱥ ᱢᱟ ᱦᱩᱭᱩᱜ ᱠᱟᱱᱟ ᱟᱞᱮ ᱱᱚᱛᱮ ᱾
ᱟᱪᱪᱷᱟ ᱟᱪᱪᱷᱟ ᱾
ᱦᱮᱸ ᱚᱝᱠᱟ ᱥᱮᱞᱳ ᱠᱚᱦᱚᱸ ᱵᱟᱹᱪᱩᱜ-ᱟ ᱦᱟᱸᱜ ᱛᱟᱨᱯᱚᱨᱮ ᱱᱚᱶᱟ ᱡᱟᱦᱟᱸ ᱠᱞᱮᱭᱟᱱ ᱠᱚᱠᱚ ᱞᱟᱹᱭᱟ ᱦᱟᱸᱜ
ᱦᱮᱸ ᱦᱮᱸ ᱦᱮᱸ
ᱚᱱᱟ ᱠᱚᱦᱚᱸ ᱵᱟᱹᱪᱩᱜ ᱟᱱᱟ ᱟᱫᱚ ᱥᱮᱨᱢᱟ ᱫᱟᱜ ᱡᱟᱹᱲᱤᱭᱟᱜ ᱵᱷᱚᱨᱥᱟ ᱛᱮᱜᱮ ᱦᱟᱸᱜ ᱟᱫᱚ ᱦᱟᱸᱜ ᱚᱱᱮ ᱦᱟᱸᱜ ᱞᱟᱦᱟ ᱛᱮ ᱡᱟᱦᱟᱸ ᱫᱟᱜ ᱵᱟᱲᱟ ᱞᱮᱫ-ᱟᱭ ᱚᱱᱟ ᱫᱟᱜ ᱜᱮ ᱦᱟᱸᱜ ᱟᱫᱚ ᱚᱱᱟ ᱵᱟᱹᱭᱦᱟᱹᱲ ᱠᱚᱨᱮ ᱞᱟᱹᱭ ᱠᱟᱛᱷᱟ ᱵᱟᱹᱭᱦᱟᱹᱲ ᱠᱚᱨᱮ ᱦᱟᱸᱜ ᱡᱟᱦᱟᱸᱭ ᱜᱟᱹᱦᱤᱨ ᱡᱟᱭᱜᱟ ᱠᱚᱨᱮ
ᱦᱮᱸ ᱦᱮᱸ ᱦᱮᱸ ᱾
ᱦᱮᱸ ᱦᱟᱸᱜ ᱫᱟᱜ ᱫᱚ ᱞᱟᱜᱟᱣ ᱵᱟᱲᱟ ᱟᱠᱟᱱ ᱛᱮ ᱴᱩᱠᱴᱟᱠ ᱨᱚᱦᱚᱭ ᱫᱚᱠᱚ ᱪᱷᱩᱴᱟᱹᱣ ᱟᱠᱟᱱᱟ ᱾
ᱟᱪᱪᱷᱟ ᱟᱪᱪᱷᱟ ᱟᱪᱪᱷᱟ᱾
ᱦᱮᱸ ᱟᱨ ᱱᱚᱜ-ᱚᱭ ᱜᱷᱩᱴᱩ ᱠᱚᱫᱚ ᱦᱟᱸᱜ ᱟᱹᱨᱤᱭᱟᱜ-ᱟ ᱾
ᱦᱮᱸ ᱦᱮᱸ ᱢᱟᱱᱮ ᱢᱤᱫ ᱥᱟᱶᱛᱮ ᱛᱚ ᱟᱨ ᱜᱚᱴᱟ ᱫᱚ ᱵᱟᱝ ᱫᱟᱜᱚᱜ ᱠᱟᱱᱟ ᱾ ᱵᱟᱹᱭᱦᱟᱹᱲ ᱫᱟᱜᱚᱜ ᱠᱟᱱ ᱠᱷᱟᱱ ᱜᱷᱩᱴᱩ ᱫᱚ ᱵᱟᱝ ᱫᱟᱜᱚᱜᱚᱜ ᱠᱟᱱᱟ, ᱟᱨ ᱜᱷᱩᱴᱩ ᱫᱟᱜ ᱞᱮᱠᱷᱟᱱ ᱢᱟᱛᱚ ᱵᱟᱹᱭᱦᱟᱹᱲ ᱫᱚ ᱮᱢᱱᱤ ᱛᱮᱜᱮ ᱫᱟᱜᱚᱜ ᱠᱟᱱᱟ ᱥᱮ ᱪᱮᱫ ᱾
ᱦᱳᱭ ᱾
ᱦᱮᱸ ᱻ
ᱮᱸ ᱜᱚᱝᱠᱮ ᱱᱚᱶᱟ ᱥᱮ ᱤᱭᱟᱹ ᱜᱮ ᱦᱟᱸᱜ ᱱᱚᱶᱟ ᱱᱤᱭᱟᱹ ᱫᱷᱟᱣ ᱜᱮ ᱦᱟᱸᱜ ᱱᱚᱝᱠᱟ᱾ ᱴᱷᱤᱠ ᱴᱷᱟᱠ ᱵᱟᱭ ᱫᱟᱜᱮᱜ-ᱟ ᱫᱟᱜ ᱟᱵᱚᱱᱟᱭ ᱥᱮ ᱵᱟᱝᱟ ᱦᱟᱸᱜ ᱾
ᱦᱮᱸ ᱮᱸ ᱜᱚᱝᱠᱮ ᱚᱱᱟ ᱦᱚᱸ ᱠᱟᱛᱷᱟ ᱠᱟᱱ ᱜᱮᱭᱟ ᱢᱟᱱᱮ ᱫᱟᱜ ᱫᱚ ᱴᱷᱤᱠ ᱴᱷᱟᱠ ᱱᱚᱶᱟ ᱠᱷᱟᱹᱛᱤᱨ ᱟᱞᱤᱧ ᱫᱚᱞᱤᱧ ᱞᱟᱹᱭ ᱦᱚᱪᱚᱭᱮᱫᱟ ᱵᱟᱭ ᱫᱟᱜ ᱮᱫᱟ ᱦᱳᱭ ᱛᱚ ᱾ ᱦᱚᱜ-ᱚᱭ ᱡᱮᱢᱚᱱ ᱫᱤᱥᱚᱢ ᱨᱮ ᱩᱱᱟᱹᱜ ᱫᱟᱨᱮ ᱯᱟᱞᱟ ᱠᱚ ᱵᱚᱱ ᱢᱟᱜ ᱫᱟ ᱦᱚᱲ ᱜᱮᱥᱮ ᱵᱚᱱ ᱢᱟᱜ ᱫᱟ, ᱟᱨ ᱚᱱᱮ ᱵᱤᱨ ᱠᱚᱨᱮ ᱫᱚᱢᱮ ᱥᱮᱸᱜᱮᱞ ᱠᱚᱵᱚᱱ ᱡᱩᱸᱰᱤᱭᱟᱜ ᱠᱟᱱᱟ ᱱᱚᱶᱟ ᱫᱚ ᱠᱤᱱᱛᱩ ᱵᱟᱝ ᱴᱷᱤᱠᱜ ᱠᱟᱱᱟ, ᱚᱱᱟ ᱠᱷᱟᱹᱛᱤᱨ ᱦᱳᱭ ᱛᱚ ᱢᱟᱱᱮ ᱡᱟᱦᱟᱸ ᱫᱚᱨᱠᱟᱨ ᱛᱟᱭ ᱫᱟᱜ ᱨᱮᱱᱟᱜ ᱮᱸ ᱚᱱᱟ ᱦᱤᱥᱟᱹᱵ ᱛᱮ ᱵᱟᱭ ᱫᱟᱜ ᱮᱫᱟ ᱟᱹᱵᱤᱱ ᱪᱮᱫ ᱵᱤᱱ ᱞᱟᱹᱭᱟ?
ᱦᱮᱸ ᱜᱚᱝᱠᱮ ᱱᱚᱶᱟ ᱵᱤᱨ ᱵᱩᱨᱩ ᱦᱚᱸ ᱵᱚᱱ ᱧᱮᱞᱮᱫ ᱜᱮᱭᱟ ᱥᱟᱶᱛᱮ ᱚᱱᱟ ᱠᱚ ᱢᱟᱜ ᱠᱟᱛᱮᱫ ᱦᱟᱸᱜ ᱚᱱᱟ ᱠᱚᱞ ᱠᱟᱨᱠᱷᱟᱱᱟ ᱠᱚ ᱦᱟᱸᱜ ᱠᱚ ᱵᱮᱱᱟᱣ ᱫᱟᱜ ᱫᱚ ᱚᱱᱟ ᱚᱱᱟ ᱠᱚᱨᱮᱱᱟᱜ ᱫᱷᱩᱸᱣᱟᱹ ᱠᱚᱜᱮ ᱦᱟᱸᱜ ᱱᱚᱣᱟ ᱟᱵᱚᱣᱟᱜ ᱵᱟᱭᱩ ᱫᱚ ᱦᱟᱸᱜ ᱫᱩᱥᱤᱛᱚ ᱭᱮᱫᱟ ᱾ ᱚᱱᱟ ᱦᱤᱥᱟᱹᱵ ᱛᱮ ᱡᱟᱦᱟᱸ ᱱᱚᱣᱟ ᱫᱟᱜ ᱠᱚ ᱦᱟᱸᱜ ᱚᱱᱟ ᱡᱩᱞᱤᱭ ᱵᱟᱥᱯᱚ ᱠᱚ ᱨᱟᱠᱟᱵ ᱠᱟᱛᱮᱫ᱾ ᱢᱟᱱᱮ ᱪᱮᱛᱟᱱ ᱥᱮᱱ ᱫᱚ ᱡᱩᱞᱤ ᱵᱟᱥᱯᱚ ᱠᱚ ᱨᱟᱠᱟᱵ ᱠᱟᱛᱮᱫ ᱦᱟᱸᱜ ᱨᱤᱢᱤᱞ ᱠᱚᱭ ᱥᱨᱤᱥᱴᱤ ᱛᱟᱦᱮᱸ ᱮᱱ ᱦᱟᱸᱜ᱾ ᱫᱟᱜ ᱠᱚ ᱟᱫᱚ ᱚᱱᱟ ᱜᱮ ᱦᱟᱸᱜ ᱴᱷᱤᱠ ᱢᱚᱛᱚ ᱵᱟᱝ ᱦᱩᱭᱩᱜ ᱠᱟᱱᱟ᱾
ᱦᱮᱸ ᱵᱟᱝ ᱦᱩᱭᱩᱜ ᱠᱟᱱ ᱜᱮᱭᱟ ᱦᱩᱸ᱾
ᱚᱱᱟ ᱠᱷᱟᱹᱛᱤᱨ ᱜᱮ ᱦᱟᱸᱜ ᱱᱚᱝᱠᱟ ᱴᱷᱤᱠ ᱴᱷᱟᱠ ᱱᱮᱛᱟᱨ ᱢᱟ ᱵᱟᱭ ᱫᱟᱜᱮᱜᱼᱟ ᱧᱮᱞ ᱟᱹᱜᱩᱭᱮᱫ ᱜᱮᱭᱟ ᱵᱚᱱ᱾
ᱦᱮᱸ ᱦᱮᱸ ᱦᱮᱸ᱾ ᱟᱫᱚ ᱟᱹᱞᱤᱧ ᱫᱚ ᱢᱚᱱᱮ ᱢᱚᱱᱮ ᱛᱤᱧ ᱞᱟᱹᱭᱟ ᱱᱚᱜᱼᱚᱭ ᱛᱚᱨᱟᱢ ᱡᱮ ᱱᱚᱜᱼᱚᱭ ᱦᱚᱸ ᱢᱟᱦᱟᱡᱚᱱ ᱠᱚ ᱫᱚᱢᱮ ᱫᱟᱜ ᱟᱨᱤ ᱠᱚᱠᱚ ᱢᱟᱜ ᱮᱫᱟ ᱛᱚ ᱟᱫᱚ ᱟᱞᱤᱧᱟᱜ ᱡᱩ ᱛᱮᱫᱚ ᱱᱚᱝᱠᱟᱭ ᱞᱟᱹᱭᱟ ᱡᱟᱦᱟᱸ ᱠᱟᱛᱷᱟ ᱠᱟᱱᱟ ᱡᱮ ᱡᱩᱫᱤ ᱢᱤᱫᱴᱮᱱ ᱵᱤᱱ ᱨᱚᱦᱚ ᱢᱟᱜᱟ ᱛᱟᱦᱞᱮ ᱠᱷᱟᱱ ᱫᱚ ᱟᱵᱤᱱ ᱫᱚ ᱫᱚᱥ ᱴᱤ ᱨᱚᱦᱚᱭ ᱵᱤᱱ᱾
ᱦᱮᱸ ᱦᱮᱸ᱾
ᱮᱸᱰᱮ ᱠᱷᱟᱱ ᱚᱝᱠᱟ ᱫᱚ ᱢᱟᱜ ᱫᱚ ᱴᱷᱤᱠ ᱜᱮᱭᱟ ᱟᱫᱚ ᱱᱮᱛᱟᱨ ᱫᱚ ᱦᱟᱸᱜ ᱨᱚᱦᱚᱭ ᱢᱟᱛᱚ ᱵᱟᱠᱚ ᱨᱚᱦᱚᱭᱮᱫᱟ ᱥᱩᱫᱩ ᱢᱟᱜ ᱜᱮᱵᱚᱱ ᱢᱟᱜ ᱤᱫᱤᱭᱮᱫᱟ ᱢᱟᱜ ᱜᱮᱵᱚᱱ ᱢᱟᱜ ᱤᱫᱤᱭᱮᱫᱟ᱾ ᱛᱟᱦᱞᱮ ᱮᱢᱱᱤ ᱛᱮᱫᱚ ᱵᱤᱨ ᱫᱚ ᱩᱡᱟᱹᱲ ᱪᱟᱵᱟᱜ ᱛᱟᱵᱚᱱᱟ᱾
ᱦᱚᱭ ᱜᱚᱝᱠᱮ᱾
ᱟᱨ ᱵᱤᱨ ᱫᱚ ᱱᱚᱣᱟ ᱫᱟᱨᱮ ᱠᱚᱦᱚᱸ ᱵᱟᱝ ᱛᱟᱦᱮᱸ ᱞᱮᱱ ᱠᱷᱟᱱ ᱟᱵᱚ ᱡᱤᱵᱽᱼᱡᱤᱭᱟᱹᱞᱤ ᱦᱚᱸ ᱵᱟᱧ ᱪᱟᱣ ᱵᱟᱵᱚᱱ ᱛᱟᱦᱮᱸ ᱫᱟᱲᱮᱭᱟᱜᱼᱟ᱾
ᱦᱮᱸ ᱦᱮᱸ ᱦᱮᱸ ᱦᱮᱸ ᱦᱮᱸ᱾
ᱪᱮᱫᱟᱜ ᱥᱮ ᱵᱟᱝᱼᱟ ᱦᱟᱸᱜ ᱡᱟᱦᱟᱸ ᱡᱟᱦᱟᱱ ᱡᱤᱱᱤᱥ ᱜᱮ ᱦᱟᱸᱜ ᱧᱮᱞ ᱵᱤᱱ ᱱᱟᱜ᱾ ᱨᱟᱱ ᱢᱩᱨᱜᱟᱹᱱ ᱴᱷᱮᱱ ᱠᱷᱚᱱ ᱟᱵᱚ ᱫᱚ ᱫᱟᱨᱮ ᱠᱚᱴᱷᱮᱱ ᱠᱷᱚᱱ ᱜᱮᱵᱚᱱ ᱧᱟᱢᱮᱜᱼᱟ᱾
ᱦᱮᱸ ᱧᱟᱢᱮᱜ᱾
ᱦᱮᱸ ᱟᱨ ᱚᱱᱟ ᱠᱷᱚᱱ ᱢᱟ ᱢᱟᱨᱟᱝ ᱡᱤᱱᱤᱥ ᱦᱩᱭᱩᱜ ᱠᱟᱱᱟ ᱟᱵᱚ ᱡᱤᱣᱮᱫ ᱛᱟᱦᱮᱱ ᱞᱟᱹᱜᱤᱫ ᱛᱮ ᱡᱟᱦᱟᱸ ᱩᱠᱥᱤᱡᱮᱱ ᱦᱟᱸᱜ ᱚᱱᱟ ᱫᱚ ᱦᱟᱸᱜ ᱜᱟᱹᱜ ᱦᱮᱸ ᱫᱟᱨᱮ ᱠᱷᱚᱱ ᱜᱮ ᱦᱟᱸᱜ ᱵᱚᱱ ᱧᱟᱢ ᱮᱫᱟ᱾ ᱟᱨ ᱫᱟᱨᱮ ᱫᱚ ᱦᱟᱸᱜ ᱟᱵᱳ ᱡᱟᱦᱟᱸ ᱠᱟᱨᱵᱚᱱ ᱰᱟᱭ ᱚᱠᱥᱟᱭᱤᱰ ᱵᱚᱱ ᱧᱟᱢᱮᱜ ᱼᱟ ᱚᱱᱟᱭ ᱟᱡ ᱮ ᱦᱟᱛᱟᱣᱮᱫᱟ᱾ ᱟᱵᱚᱣᱟᱜ ᱱᱚᱣᱟ ᱯᱚᱨᱤᱵᱮᱥ ᱨᱮᱱᱟᱜ ᱡᱟᱦᱟᱸ ᱵᱟᱥᱛᱩ ᱛᱚᱱᱛᱨᱚ᱾
ᱦᱮᱸ ᱦᱮᱸ ᱦᱮᱸ᱾
ᱤᱠᱳ ᱥᱤᱥᱴᱮᱢ ᱦᱟᱸᱜ ᱚᱱᱟ ᱢᱮᱱᱟᱜᱼᱟ ᱤᱱᱠᱟᱹ ᱛᱮᱜᱮ ᱦᱟᱸᱜ ᱵᱟᱧᱪᱟᱣ ᱢᱮᱱᱟᱜ ᱵᱚᱱᱟ ᱚᱱᱟ ᱦᱤᱥᱟᱹᱵᱽ ᱛᱮ ᱫᱟᱨᱮ ᱨᱚᱦᱚᱭ ᱫᱚ ᱟᱭᱢᱟ ᱱᱟᱯᱟᱭ ᱜᱮᱭᱟ᱾
ᱦᱮᱸ᱾ ᱪᱮᱫ ᱪᱚ ᱵᱤᱱ ᱞᱟᱹᱭᱮᱫᱟ ᱱᱚᱝᱠᱟ ᱛᱮᱜᱮ ᱛᱚ ᱦᱚᱲ ᱫᱚᱵᱚᱱ ᱛᱟᱭᱱᱚᱢᱚᱜ ᱠᱟᱱᱟ ᱱᱚᱜᱼᱚᱭ ᱡᱮᱢᱚᱱ ᱧᱮᱞ ᱵᱤᱱ᱾ ᱢᱟᱱᱮ ᱨᱮᱸᱜᱮᱡᱽ ᱦᱚᱲ ᱵᱤᱥᱮ ᱠᱟᱨ ᱛᱮᱵᱩᱱ ᱜᱩᱡᱩᱜᱼᱟ ᱫᱤᱠᱩᱣᱟᱜ ᱫᱚ ᱞᱟᱹᱴᱩ ᱞᱟᱹ ᱴᱷᱩ ᱦᱚᱲᱟᱜ ᱫᱚ ᱞᱟᱹᱴᱩ ᱞᱟᱹᱴᱩ ᱯᱳᱭᱥᱟ ᱢᱮᱱᱟᱜ ᱛᱟᱠᱚᱣᱟ ᱩᱝᱠᱩ ᱫᱚ ᱚᱠᱥᱤᱡᱮᱱ ᱠᱚ ᱠᱤᱨᱤᱧ ᱠᱟᱛᱮ ᱠᱚ ᱢᱟᱱᱮ ᱨᱩᱣᱟᱹ ᱦᱟᱹᱥᱩ ᱨᱮ᱾ ᱠᱚ ᱵᱟᱧᱪᱟᱜ ᱠᱟᱱᱟ ᱟᱨ ᱟᱵᱳ ᱫᱚ ᱚᱱᱟ ᱫᱚ ᱵᱟᱵᱚᱱ ᱫᱟᱲᱮᱭᱟᱜᱼᱟ ᱥᱮ᱾
ᱦᱳᱭ ᱜᱚᱝᱠᱮ᱾
ᱦᱮᱸ ᱢᱟᱱᱮ ᱟᱵᱚ ᱫᱚ ᱱᱚᱣᱟ ᱜᱮ ᱱᱤᱛᱚᱜ ᱫᱚ ᱫᱟᱲᱤ ᱛᱟᱵᱚᱱ᱾ ᱟᱵᱚ ᱫᱚ ᱵᱤᱨ ᱵᱩᱨᱩ ᱵᱚᱱ ᱵᱟᱧᱪᱟᱣᱟ ᱥᱟᱶ ᱛᱮ ᱡᱟᱦᱟᱸᱭ ᱠᱚ ᱜᱮᱫ ᱫᱟ ᱥᱮ ᱡᱩᱰᱤ ᱭᱮᱫᱟ ᱠᱚ ᱩᱝᱠᱩ ᱠᱚᱵᱚᱱ ᱵᱟᱨᱚᱱ ᱠᱚᱣᱟ᱾
ᱦᱮᱸ ᱟᱨ ᱡᱩᱫᱤ ᱦᱚᱸ ᱠᱚ ᱜᱮᱫ ᱨᱮᱦᱚᱸ ᱚᱱᱟ ᱥᱟᱶ ᱥᱟᱶᱛᱮ ᱟᱹᱵᱤᱱ ᱠᱟᱛᱷᱟ ᱞᱮᱠᱟ ᱚᱱᱮ ᱢᱤᱫᱴᱟᱝ ᱫᱟᱨᱮ ᱠᱚ ᱜᱮᱫ ᱞᱮᱜ ᱠᱷᱟᱱ ᱫᱚᱥ ᱴᱤ ᱫᱟᱨᱮ ᱨᱚᱦᱚᱭ ᱫᱚᱨ ᱱᱚᱣᱟ ᱱᱤᱦᱟᱹᱛᱤ ᱜᱮ ᱨᱚᱦᱚᱭ ᱫᱚᱨᱠᱟᱨ ᱪᱮᱫᱟᱜ ᱥᱮᱼᱼ ᱩᱱᱤ ᱡᱟᱦᱟᱸᱭ ᱢᱤᱴᱟᱹᱝ ᱫᱟᱨᱮ ᱦᱟᱸᱜ ᱜᱮᱫ ᱞᱮᱠᱷᱟᱱ ᱦᱟᱸᱜ ᱡᱟᱦᱟᱸ ᱱᱟᱜ ᱡᱟᱦᱟᱸ ᱛᱤᱱᱟᱹᱜ ᱦᱟᱸᱜ ᱚᱠᱥᱤᱡᱮᱱ ᱠᱚᱭ ᱮᱢᱮᱫ ᱛᱟᱦᱮᱸᱜ-ᱟ ᱚᱱᱟ ᱥᱚᱢᱟᱱᱼᱼ ᱛᱮᱫᱚ ᱦᱟᱸᱜ ᱱᱩᱠᱩ ᱫᱚ ᱫᱚᱥᱴᱤ ᱫᱟᱨᱮ ᱛᱩᱵᱩ ᱨᱮᱦᱚᱸ ᱵᱟᱠᱚ ᱮᱢ ᱫᱟᱲᱮᱭᱟᱜ-ᱟ᱾
ᱵᱟᱠᱚ ᱫᱟᱲᱭᱟᱜ ᱥᱚᱢᱚᱭ ᱞᱟᱜᱟᱜ-ᱟ ᱩᱱᱠᱩ ᱫᱚ ᱼᱼ ᱛᱚ ᱱᱚᱜ-ᱚᱭ ᱛᱚ ᱵᱟᱭ ᱮᱢᱟ ᱢᱤᱫᱴᱮᱱ ᱱᱤᱨᱫᱤᱥᱴᱚ ᱵᱚᱭᱮᱥ ᱛᱟᱦᱮᱱ ᱦᱩᱭ ᱫᱚᱨᱠᱟᱨ ᱛᱚᱵᱮ ᱛᱚᱭ ᱮᱢᱟᱥᱮ ᱩᱱ ᱛᱮᱜᱮ ᱧᱮᱞᱼᱼ ᱟᱹᱵᱤᱱ ᱟᱹᱰᱤ ᱩᱛᱟᱹᱨ ᱦᱟᱱᱮ ᱢᱟᱭᱱᱟᱥ ᱨᱮᱜᱮ ᱥᱮᱱ ᱟᱠᱟᱱᱟ᱾
ᱦᱳᱭ ᱦᱳᱭ᱾
ᱟᱫᱚ ᱜᱚᱢᱠᱮ ᱟᱯᱮ ᱚᱱᱛᱮ ᱫᱚ ᱟᱫᱚ ᱪᱮᱫ ᱞᱮᱠᱟᱱᱼᱼ ᱤᱛᱟᱹ ᱠᱚᱯᱮ ᱨᱚᱦᱚᱭ ᱵᱟᱲᱟᱭᱟ ᱱᱮᱛᱟᱨ ᱫᱚ ᱦᱩᱲᱩ ᱠᱚ᱾
ᱜᱚᱝᱠᱮ ᱤᱛᱟᱹ ᱢᱟᱛᱚ ᱮᱠᱷᱚᱱ ᱱᱟᱱᱟ ᱨᱚᱠᱚᱢ ᱱᱮᱛᱟᱨ ᱫᱚ ᱤᱛᱟᱹ ᱩᱰᱩᱠ ᱟᱠᱟᱱᱟ ᱾ ᱡᱮᱢᱚᱱ ᱵᱷᱩᱛ ᱢᱩᱲᱤ ᱫᱚ ᱱᱮᱛᱟᱨ ᱫᱚ ᱪᱟᱵᱟ ᱞᱮᱠᱟ ᱜᱮ ᱪᱟᱵᱟᱭᱮᱱᱟ᱾ ᱟᱨ ᱱᱚᱜ-ᱚᱭ ᱫᱚ ᱥᱚᱨᱱᱚ ᱞᱚᱞᱟᱴ ᱟᱨᱚᱼᱼ ᱠᱚ ᱛᱳᱢᱟᱨ ᱱᱚᱣᱟ ᱵᱩᱞᱮᱴᱼᱼ
ᱦᱩᱸ᱾
ᱟ ᱚᱱᱮ ᱚᱱᱟ ᱠᱚᱜᱮ ᱱᱤᱛᱚᱜ ᱫᱚ ᱵᱮᱥᱤ ᱪᱟᱥᱚᱜ ᱠᱟᱱᱟ᱾ ᱮᱴᱟᱜ ᱟᱨ ᱠᱤᱼᱼ ᱠᱤᱪᱷᱩ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱵᱟᱠᱷᱟᱱ ᱯᱟᱭᱮᱥ ᱦᱩᱲᱩ ᱥᱮ ᱪᱮᱫ ᱠᱚᱠᱚ ᱞᱟᱹᱭᱫᱟ᱾ ᱚᱱᱟ ᱦᱚᱸ ᱵᱟᱨ ᱯᱮ ᱥᱮᱨᱢᱟ ᱪᱟᱥ ᱵᱟᱲᱟ ᱦᱩᱭ ᱮᱱᱟ ᱟᱨ ᱪᱟᱥ ᱵᱟᱲᱟ ᱯᱚᱨ ᱟᱫᱚ ᱚᱱᱟᱼᱼ ᱛᱚ ᱱᱚᱝᱠᱟᱭᱱᱟ ᱫᱟᱢ ᱫᱚ ᱦᱟᱸᱜ ᱢᱟᱱᱮ ᱪᱟᱹᱥᱤ ᱴᱷᱮᱱ ᱠᱷᱚᱱ ᱫᱚ ᱟᱹᱰᱤ ᱠᱚᱢ ᱛᱮᱠᱚᱼᱼ ᱠᱚ ᱤᱫᱤᱭᱮᱫᱟ ᱵᱟᱠᱷᱟᱱ ᱫᱚ ᱟᱹᱞᱤᱧ ᱫᱚᱞᱤᱧ ᱵᱟᱲᱟᱭᱟ ᱚᱱᱟ ᱫᱚ ᱱᱚᱵᱵᱳᱭ ᱴᱟᱠᱟ ᱟᱥᱤ ᱴᱟᱠᱟᱼᱼ ᱠᱤᱡᱤ ᱠᱟᱱᱟ᱾ ᱟᱫᱚ ᱩᱱᱠᱩ ᱫᱚ ᱜᱟᱲᱤᱭᱟᱛᱮ ᱠᱚ ᱦᱤᱡᱩᱜ ᱠᱟᱱᱟ ᱟᱨ ᱱᱚᱸᱰᱮ ᱠᱚ ᱞᱟᱹᱭᱮᱫᱟ ᱛᱤᱨᱤᱥ ᱴᱟᱠᱟ ᱠᱤᱡᱤ᱾
ᱟᱪᱪᱷᱟ ᱟᱪᱪᱷᱟ ᱦᱮᱸ ᱜᱚᱢᱠᱮ᱾
ᱪᱟᱥ ᱫᱚ ᱟᱫᱚᱞᱤᱧ ᱵᱟᱱᱫᱚ ᱠᱮᱫᱟ᱾
ᱦᱩᱸ᱾ ᱟᱫᱚ ᱜᱚᱢᱠᱮ ᱦᱟᱸᱜ ᱧᱮᱞ ᱞᱮᱠᱷᱟᱱ ᱛᱮᱫᱚ ᱦᱟᱸᱜ ᱚᱱᱟ ᱦᱩᱲᱩ ᱫᱚ ᱟᱞᱮ ᱱᱚᱛᱮ ᱦᱚᱸ ᱟᱭᱢᱟ ᱜᱮᱠᱚ ᱪᱟᱥᱟ᱾ ᱟᱞᱮ ᱱᱚᱣᱟ ᱫᱚ ᱟᱫᱚ ᱦᱟᱸᱜ ᱚᱱᱟᱼᱼ ᱪᱟᱥ ᱨᱮᱢᱟ ᱦᱟᱸᱜ ᱟᱭᱢᱟ ᱜᱮ ᱠᱷᱚᱨᱚᱪ ᱦᱚᱸ ᱢᱮᱱᱟᱜ-ᱟ, ᱡᱚᱜᱟᱣ ᱡᱚᱛᱚᱱ ᱦᱩᱭᱩᱜ ᱜᱮᱭᱟ ᱚᱱᱟ ᱦᱮᱸᱼᱼ
ᱦᱮᱸ᱾
ᱦᱮᱸ ᱟᱫᱚ ᱦᱟᱸᱜᱼᱼ ᱚᱠᱚᱭ ᱦᱟᱸᱜ ᱰᱷᱮᱨ ᱧᱚᱜ-ᱮ ᱪᱟᱥ ᱟᱠᱟᱫ ᱟᱭ ᱟᱭᱢᱟ ᱧᱚᱜ ᱜᱮᱼᱼ ᱦᱩᱲᱩ ᱠᱚ ᱥᱟᱦᱟᱨ ᱧᱚᱜ ᱜᱮᱛᱟᱭᱟ ᱟᱨ ᱵᱷᱟᱜᱮ ᱧᱚᱜ ᱯᱷᱚᱞᱚᱱ ᱦᱩᱭᱩᱜ ᱛᱟᱭᱟ ᱩᱱᱤᱭᱟᱜᱼᱼ ᱫᱳ ᱧᱮᱞ ᱵᱤᱱ ᱦᱟᱸᱜ ᱵᱷᱟᱹᱜᱤ ᱫᱟᱢ ᱛᱮᱜᱮ ᱦᱟᱸᱜ ᱠᱚ ᱦᱟᱛᱟᱣ ᱛᱟᱭᱟ᱾
ᱦᱮᱸ ᱦᱮᱸ ᱦᱮᱸ᱾
ᱦᱩᱸ᱾ ᱟᱨ ᱪᱟᱥ ᱨᱟᱠᱟᱵ ᱥᱟᱝ ᱛᱚᱨᱟ ᱚᱱᱟ ᱡᱟᱦᱟᱸᱭ ᱮ ᱟᱠᱷᱨᱤᱧᱟ ᱛᱚᱠᱷᱚᱱ ᱫᱚ ᱠᱚᱢ ᱫᱟᱢ ᱛᱮᱜᱮ ᱠᱚ ᱦᱟᱛᱼᱼ ᱛᱟ ᱧᱮᱞ ᱠᱟᱜ ᱠᱚᱣᱟᱞᱤᱧ᱾
ᱦᱮᱸ ᱦᱮᱸ ᱦᱮᱸ᱾
ᱦᱩᱸ ᱟᱫᱚ ᱡᱩᱫᱤ ᱟᱹᱵᱤᱱᱼᱼ ᱦᱮᱜ-ᱮ ᱱᱤᱭᱟᱹ ᱥᱤᱡᱤᱱ ᱫᱷᱟᱹᱵᱤᱡ ᱵᱤᱱ ᱫᱚᱦᱚ ᱫᱟᱲᱮᱭᱟᱜ-ᱟ ᱥᱮ ᱱᱤᱛᱚᱜ ᱛᱮᱫᱚ ᱟᱫᱚ ᱚᱱᱠᱟᱼᱼ ᱟᱥᱤ ᱱᱚᱵᱵᱳᱭ ᱫᱷᱟᱹᱵᱤᱡ ᱫᱟᱢ ᱠᱚ ᱨᱟᱠᱟᱵ ᱤᱫᱤᱭᱟ᱾
ᱟᱪᱪᱷᱟ ᱟᱪᱪᱷᱟ ᱟᱪᱪᱷᱟ ᱦᱮᱸ᱾ ᱟᱫᱚ ᱚᱱᱟ ᱦᱚᱸ ᱯᱟᱹᱭᱠᱟᱹᱨᱟᱜ ᱟᱹᱞᱤᱧ ᱫᱚᱞᱤᱧ ᱞᱟᱹᱭᱟ ᱯᱟᱹᱭᱠᱟᱹᱨᱟᱜ ᱦᱟᱛ ᱨᱮ ᱵᱟᱝ ᱠᱟᱛᱮ ᱡᱩᱫᱤ ᱟᱹᱵᱤᱱ ᱰᱟᱭᱨᱮᱠᱴ ᱡᱟᱦᱟᱸ ᱨᱮ ᱦᱟᱱᱮ ᱤᱛᱟᱹ ᱚᱯᱷᱤᱥ ᱚᱝᱠᱟᱱ ᱡᱟᱭᱜᱟ ᱨᱮᱵᱤᱱ ᱮᱢ ᱫᱟᱲᱮᱭᱟᱜ ᱠᱷᱟᱱ ᱟᱨᱚ ᱵᱷᱷᱟᱞᱤᱜ-ᱟ ᱢᱟᱱᱮ ᱚᱠᱚᱭ ᱦᱚᱸ ᱟᱫᱚ ᱵᱟᱝ ᱠᱚᱥᱟ ᱢᱩᱫᱤ ᱦᱩᱭ ᱞᱮᱱᱟ ᱵᱟᱠᱷᱟᱱ ᱱᱩᱠᱩ ᱫᱚ ᱟᱵᱚ ᱠᱚ ᱢᱟᱨᱮᱜ ᱵᱚᱱᱟ᱾ ᱥᱮ ᱞᱟᱹᱭ ᱜᱟᱱᱚᱜ-ᱟ᱾ ᱦᱮᱸ ᱢᱟᱱᱮ ᱟᱵᱚ ᱦᱚᱸ ᱵᱮᱡᱟᱨ ᱵᱚᱱ ᱵᱩᱡᱫᱟ ᱩᱱᱫᱚ ᱡᱮ ᱵᱟᱵᱚᱱ ᱪᱟᱥᱟ ᱛᱟᱦᱞᱮ᱾
ᱱᱮᱛᱟᱨ ᱢᱟ ᱚᱱᱟ ᱠᱤᱥᱟᱱ ᱢᱟᱱᱰᱤ ᱠᱚ ᱢᱮᱱᱟᱜ-ᱟ᱾
ᱦᱮᱸ ᱦᱮᱸ᱾
ᱟᱫᱚ ᱦᱮᱸ ᱠᱤᱥᱟᱱ ᱢᱟᱱᱰᱤ ᱠᱚᱨᱮ ᱦᱚᱸᱻ ᱠᱤᱪᱷᱩ ᱫᱚ ᱦᱟᱸᱜ ᱠᱚ ᱮᱢ ᱵᱟᱲᱟᱭ ᱜᱮᱭᱟ ᱾ ᱟᱫᱚ ᱟᱞᱮ ᱱᱚᱛᱮ ᱫᱚ ᱦᱟᱸᱜ ᱜᱚᱝ ᱥᱮ ᱟᱞᱮ ᱦᱚᱸᱞᱮ ᱪᱟᱥ ᱞᱮᱜ ᱜᱮᱭᱟ ᱚᱱᱠᱟ ᱯᱮ ᱯᱩᱱ ᱵᱤᱜᱷᱟᱹ ᱟᱞᱮ ᱪᱟᱥ ᱞᱮ ᱱᱤᱭᱟ ᱪᱟᱞᱟᱣ ᱮᱱ ᱥᱮᱨᱢᱟ
ᱦᱮᱸ।
ᱟᱫᱚ ᱚᱝᱠᱟ ᱦᱮᱸᱻ ᱚᱲᱟᱜ ᱨᱮ ᱦᱟᱸᱜ ᱢᱤᱫᱴᱟᱝ ᱦᱩᱸ ᱨᱩᱢ ᱛᱟᱦᱮᱸᱞᱮᱱ ᱛᱮ ᱚᱝᱠᱟ ᱦᱟᱸᱜ ᱫᱚᱦᱚ ᱞᱮᱫ ᱜᱮᱭᱟᱞᱮ ᱦᱳᱲᱳ ᱾ ᱴᱟᱜ ᱟᱹᱰᱤ ᱫᱤᱱ ᱜᱮ ᱦᱟᱸᱜ।
ᱦᱮᱸ ᱦᱮᱸ᱾
ᱦᱩᱸ, ᱟᱭᱢᱟ ᱫᱤᱱ ᱜᱮ ᱦᱟᱸᱜ ᱦᱚᱸᱜᱼᱚᱭ ᱦᱟᱸᱜ ᱩᱸ ᱵᱟᱨ ᱯᱮ ᱪᱟᱸᱫᱚ ᱞᱟᱦᱟ ᱨᱮ ᱦᱟᱸᱜ ᱞᱮ ᱟᱹᱠᱷᱨᱤᱧ ᱠᱮᱜᱼᱟ ᱾
ᱟᱫᱚ ᱦᱩ ᱱᱚᱝᱠᱟᱱ ᱟᱭᱢᱟ ᱫᱟᱢ ᱜᱮ ᱧᱟᱢᱮᱱ ᱜᱮᱭᱟ ᱱᱳᱵᱽᱵᱳᱭ ᱴᱟᱠᱟ ᱪᱮᱛᱟᱱ ᱚᱱᱠᱟ ᱾
ᱟᱪᱪᱷᱟ ᱦᱮᱸ ᱩᱱᱫᱤᱱ ᱵᱤᱱ ᱫᱚᱦᱚ ᱫᱟᱲᱮᱭᱟᱜ ᱠᱷᱟᱱ ᱛᱚ ᱠᱷᱩᱵᱤ ᱜᱤ ᱵᱷᱟᱞᱤ ᱢᱟᱱᱮ ᱟᱥᱚᱞ ᱫᱟᱢ ᱵᱤᱱ ᱧᱟᱢᱟ ᱾ ᱦᱮᱸ ᱩᱱᱫᱚ ᱡᱚᱛᱚ ᱠᱚ ᱦᱟᱛᱟᱣ ᱪᱟᱵᱟ ᱠᱟᱜᱼᱟ ᱥᱮ ᱟᱫᱚ ᱦᱟᱸᱜ ᱵᱟᱝᱠᱚ ᱧᱟᱯᱟᱢᱟ ᱵᱟᱝᱠᱚ ᱧᱟᱢᱟ ᱟᱫᱚ ᱩᱱ ᱫᱚᱠᱚ ᱯᱟᱸᱡᱟᱭᱟ᱾
ᱦᱩᱸ ᱦᱩᱸ।
ᱦᱮᱸ, ᱟᱫᱚ ᱟᱞᱮ ᱚᱱᱠᱟᱱ ᱚᱲᱟᱜ ᱠᱚᱨᱮ ᱫᱚ ᱵᱟᱠᱚ ᱵᱟᱝᱠᱚ ᱫᱚᱦᱚᱭᱟ। ᱢᱟᱱᱮ ᱜᱩᱰᱩ ᱪᱩᱴᱭᱟᱹ ᱫᱚᱢᱮ ᱢᱮᱱᱟᱜ ᱠᱚᱣᱟ।
ᱦᱳᱭ ᱦᱳᱭ ᱜᱚᱝᱠᱮ ᱚᱱᱟ ᱫᱚ
ᱠᱚ ᱵᱟᱹᱲᱤᱡᱟ ᱟᱨ ᱩᱱᱠᱩ ᱯᱷᱩᱫᱽ ᱯᱷᱩᱫᱤᱜ ᱟᱠᱚ ᱪᱤᱠᱟᱹᱜ ᱟᱠᱚ ᱩᱱ ᱫᱚ ᱳᱡᱳᱱ ᱦᱚᱸ ᱠᱚᱢᱚᱜᱼᱟ᱾
ᱦᱳᱭ ᱦᱳᱭ ᱳᱡᱳᱱ ᱦᱚᱸ ᱠᱚᱢᱚᱜᱼᱟ ᱛᱚᱠᱷᱚᱱ ᱫᱚ ᱜᱚᱢᱠᱮ,
ᱦᱩᱸ।
ᱟᱫᱚ ᱚᱱᱟᱮ ᱠᱟᱛᱷᱟ ᱞᱮᱠᱷᱟᱱ ᱫᱚ ᱰᱷᱮᱨ। ᱡᱚᱠᱷᱚᱱ ᱼᱼ ᱟᱹᱵᱤᱱᱟᱜ ᱦᱩᱲᱩ ᱛᱟᱦᱮᱱ ᱛᱟᱵᱤᱱᱟᱥᱮ ᱛᱚᱠᱷᱚᱱ ᱫᱚ ᱡᱟᱸᱦᱟᱸᱭ ᱜᱮ ᱦᱟᱸᱜ ᱩᱱᱠᱩ ᱩᱸᱻ ᱵᱮᱵᱽᱥᱟᱭᱤ ᱠᱚ ᱥᱮᱬᱟ ᱵᱮᱵᱽᱥᱟᱭᱤ ᱠᱚ ᱮᱱᱛᱮ ᱦᱟᱸᱜ ᱜᱟᱹᱰᱤ ᱥᱮᱬᱟ ᱥᱮᱬᱟ ᱜᱟᱹᱰᱤ ᱠᱚ ᱞᱳᱰ ᱫᱚ ᱦᱟᱸᱜ᱾ ᱟᱫᱚ ᱩᱱᱠᱩ ᱠᱚ ᱡᱩᱫᱤ ᱟᱹᱵᱤᱱ ᱦᱟᱸᱜ ᱵᱤᱱ ᱞᱟᱹᱭᱟᱠᱚ ᱡᱮ ᱟᱹᱞᱤᱧᱟᱜ ᱱᱤᱱᱟᱹᱝ ᱰᱷᱮᱨ ᱜᱟᱱ ᱦᱩᱲᱩ ᱢᱮᱱᱟᱜ ᱛᱟᱞᱤᱧᱟ ᱛᱟᱦᱞᱮ ᱩᱝᱠᱩ ᱥᱮᱬᱟ ᱜᱟᱹᱰᱤ ᱠᱚᱜᱮ ᱠᱚ ᱟᱹᱜᱩᱭ ᱛᱮ ᱰᱟᱭᱨᱮᱠᱴ ᱦᱟᱸᱜ ᱠᱚ ᱦᱟᱛᱟᱣᱟ ᱤᱱᱟᱹᱠᱷᱟᱱ ᱫᱟᱢ ᱦᱚᱸ ᱰᱷᱮᱨ ᱜᱮ ᱧᱟᱢᱚᱜᱼᱟ᱾
ᱦᱮᱸ ᱦᱮᱸ ᱚᱱᱟ ᱫᱚ ᱦᱳᱭᱳᱜ ᱠᱟᱱ ᱜᱮᱭᱟ ᱚᱵᱚᱥᱥᱳᱭ ᱦᱤᱡᱩᱜ ᱠᱟᱱ ᱜᱮᱭᱟ ᱜᱟᱹᱰᱤ ᱠᱚᱫᱚ ᱵᱟᱝ ᱫᱚ ᱵᱟᱝ ᱾
ᱦᱩᱸ᱾ ᱛᱟᱦᱟᱞᱮ ᱱᱤᱛᱚᱜ ᱠᱚ ᱧᱟᱢᱟ ᱮᱜᱟ᱾
ᱪᱮᱫ ᱞᱮᱠᱟ ᱪᱚᱝ?
ᱜᱚᱝᱠᱮ ᱠᱟᱴᱟ ᱠᱟᱴᱟ ᱠᱟᱹᱡ ᱟᱸᱡᱚᱢᱚᱜ ᱠᱟᱱ ᱛᱟᱵᱤᱱᱟ᱾
ᱚ ᱞᱟᱹᱭ ᱫᱟᱞᱤᱧ ᱱᱤᱭᱟᱹ ᱵᱟᱡᱟᱨ ᱨᱮ ᱦᱩᱲᱩ ᱫᱟᱢ ᱱᱚᱜᱼᱚᱭ ᱥᱚᱨᱱᱚ ᱠᱚ ᱞᱚᱞᱟᱴ ᱠᱚ, ᱵᱩᱞᱮᱴ ᱠᱚ, ᱛᱤᱱᱟᱹᱜ ᱠᱟᱛᱮᱫ ᱠᱚ
ᱜᱚᱝᱠᱮ ᱚᱝᱠᱟ ᱦᱩᱲᱩ ᱠᱚᱢᱟ ᱵᱟᱝ ᱟᱹᱠᱷᱨᱤᱧ ᱵᱟᱲᱟ ᱦᱩᱭ ᱠᱟᱱᱟ, ᱟᱫᱚ ᱛᱚᱵᱩ ᱱᱤᱭᱟᱹ ᱥᱤᱡᱤᱱ ᱢᱟ ᱦᱟᱱᱮ ᱵᱟᱲᱟᱭ ᱜᱮᱭᱟ ᱚᱝᱠᱟ ᱟᱴᱷᱨᱚ ᱠᱩᱲᱤ ᱢᱟ ᱦᱟᱸᱜ ᱠᱚ ᱫᱚᱦᱚᱸ ᱠᱟᱜ ᱜᱮᱭᱟ ᱦᱚᱭᱛᱚ ᱡᱚᱛᱚᱴᱩᱠᱩ ᱦᱟᱸᱜ ᱞᱤᱧ ᱵᱟᱲᱟᱭᱟ᱾ ᱟᱯᱮ ᱚᱱᱛᱮ ᱫᱚ ᱪᱮᱜ ᱞᱮᱠᱟ ᱜᱚᱝᱠᱮ?
ᱦᱮᱸ ᱜᱚᱢᱠᱮ ᱟᱞᱮ ᱱᱚᱛᱮ ᱦᱚᱸ ᱚᱱᱠᱟ ᱜᱮ ᱢᱟᱱᱮ ᱩᱱᱤᱥ ᱴᱟᱠᱟ ᱫᱷᱟᱹᱨᱤᱡ ᱠᱚ ᱨᱟᱠᱟᱵ
ᱩᱸ ᱦᱩᱸ᱾
ᱦᱮᱸ ᱦᱮᱸ᱾
ᱥᱟᱨ ᱯᱟᱹᱛᱤ ᱠᱚᱦᱚᱸ ᱚᱱᱠᱟ ᱟᱹᱣᱨᱤ ᱦᱟᱛᱟᱣ ᱵᱟᱲᱟ ᱦᱩᱭᱩᱜᱼᱟ ᱾ ᱪᱮᱫᱞ ᱞᱮᱠᱟ ᱦᱟᱸᱜ ᱦᱩᱸ ᱦᱩᱸ ᱫᱟᱢ ᱠᱚ ᱦᱟᱛᱟᱣᱮᱜ-ᱟ ᱟᱫᱚ
ᱟᱹᱰᱤ ᱡᱟᱫᱟ ᱜᱮᱠᱚ ᱞᱟᱹᱭᱫᱟ ᱢᱟᱱᱮ ᱯᱚᱸᱪᱤᱥ ᱥᱳ ᱴᱟᱠᱟ ᱪᱷᱟᱵᱵᱤᱥ ᱥᱳ ᱴᱟᱠᱟ ᱵᱚᱥᱛᱟ
ᱦᱮᱸ ᱦᱮᱸ ᱟᱞᱮ ᱦᱚᱸ ᱚᱝᱠᱟ ᱵᱚᱥᱛᱟ ᱜᱮ ᱦᱟᱸᱜ ᱞᱮ ᱦᱟᱛᱟᱣ ᱵᱟᱲᱟᱭ-ᱟ᱾
ᱦᱮᱸ ᱦᱮᱸ ᱦᱮᱸ᱾
ᱦᱮᱸ᱾ ᱟᱨ ᱚᱱᱟ ᱠᱷᱩᱪᱨᱟᱹ ᱦᱟᱛᱟᱣ ᱛᱮᱢᱟ ᱱᱤᱡᱮ ᱜᱮ ᱞᱚᱥ ᱜᱮᱭᱟ ᱦᱟᱸᱜ᱾
ᱦᱮᱸ ᱦᱮᱸ ᱦᱮᱸ, ᱦᱮᱸ ᱜᱚᱝᱠᱮ ᱚᱠᱛᱚ ᱢᱟᱛᱚ ᱥᱮ ᱥᱮᱴᱮᱨᱮᱱ ᱜᱮ, ᱢᱟᱱᱮ ᱨᱚᱯᱚᱲ ᱠᱚᱦᱚᱸ ᱟᱹᱰᱤ ᱩᱛᱟᱹᱨ ᱨᱚᱯᱚᱲ ᱦᱩᱭᱮᱱ ᱜᱮᱭᱟ᱾
ᱦᱩᱸ ᱦᱩᱸ᱾
ᱦᱮᱸ, ᱴᱷᱤᱠ ᱜᱮᱭᱟ ᱛᱟᱞᱦᱮ ᱟᱨᱦᱚᱸ ᱯᱚᱨᱮᱛᱮ ᱨᱚᱯᱚᱲ ᱦᱩᱭᱩᱜ-ᱟ, ᱥᱟᱹᱜᱩᱱ ᱧᱤᱫᱟᱹ ᱛᱟᱞᱦᱮ᱾
ᱦᱮᱸ ᱜᱚᱝᱠᱮ ᱱᱚᱝᱠᱟ ᱜᱮ᱾ ᱜᱟᱯᱟᱞᱢᱟᱨᱟᱣ ᱦᱩᱭᱩᱜ-ᱟ, ᱱᱟᱯᱟᱭ ᱜᱮ ᱵᱩᱡᱷᱟᱹᱣ ᱮᱱᱟ ᱟᱹᱵᱤᱱ ᱥᱟᱶ ᱜᱟᱯᱟᱞᱢᱟᱨᱟᱣ ᱠᱟᱛᱮᱫ᱾
ᱦᱮᱸ ᱦᱮᱸ ᱦᱮᱸ ᱦᱮᱸ᱾
ᱴᱷᱤᱠ ᱜᱮᱭᱟ ᱜᱚᱝᱠᱮ ᱛᱟᱦᱞᱮ ᱥᱟᱹᱜᱩᱱ ᱧᱤᱫᱟᱹ᱾
ᱦᱮᱸ ᱥᱟᱹᱜᱩᱱ ᱧᱤᱫᱟᱹ᱾